ᱦᱩᱸ ᱦᱮᱞᱳ
ᱦᱮᱸ ᱦᱮᱞᱳ ᱦᱮᱞᱳ ᱜᱚᱢᱠᱮ
ᱜᱚᱢᱠᱮ ᱦᱩᱸ ᱥᱟᱹᱜᱩᱱ ᱡᱚᱦᱟᱨ
ᱦᱮᱸ ᱡᱚᱦᱟᱨ ᱜᱮ ᱪᱮᱫ ᱠᱚ ᱪᱤᱠᱟᱹᱭ ᱦᱩᱭᱩᱜ ᱠᱟᱱᱟ
ᱤᱱᱠᱟᱹ ᱱᱤᱛᱚᱜ ᱫᱚ ᱫᱩᱲᱩᱵ ᱵᱟᱲᱟ ᱦᱩᱭᱠᱟᱱᱟ
ᱚ ᱟᱪᱪᱷᱟ ᱚ ᱡᱚᱢ ᱵᱟᱲᱟ ᱠᱚᱫᱚ ᱦᱩᱭ ᱱᱟᱥᱮ ᱵᱟᱝ
ᱦᱮᱸ ᱜᱚᱝᱠᱮ ᱡᱚᱢ ᱵᱟᱲᱟ ᱠᱚᱫᱚ ᱦᱩᱭ ᱠᱟᱱᱟ ᱟᱫᱚ ᱟᱹᱵᱤᱱ ᱜᱮ ᱡᱚᱢ ᱵᱟᱲᱟ ᱠᱮᱫᱟ ᱵᱤᱱ ᱥᱮ ᱵᱟᱝ
ᱦᱳᱭ ᱡᱚᱢ ᱵᱟᱲᱟ ᱠᱚ ᱪᱮᱫ ᱠᱚ ᱫᱟᱜ ᱢᱟᱹᱰᱤ ᱠᱚᱜᱮ ᱥᱮ ᱪᱮᱫ ᱠᱚ
ᱚᱱᱮ ᱟᱫᱚ ᱟᱵᱚ ᱥᱟᱱᱛᱟᱲ ᱦᱚᱲᱟᱜ ᱫᱟᱜ ᱢᱟᱰᱤ ᱠᱚᱜᱮ ᱱᱤᱛᱚᱜ ᱢᱟ ᱡᱚᱢᱼᱧᱩ ᱨᱮᱱᱟᱜᱼᱟ ᱚᱸᱰᱮ ᱠᱚᱜᱮ ᱡᱚᱢ ᱵᱟᱲᱟᱭ ᱦᱩᱭ ᱠᱟᱱᱟ
ᱦᱳᱭ ᱦᱳᱭ ᱟᱵᱚ ᱫᱟᱜ ᱢᱟᱺᱰᱤ ᱠᱚ ᱟᱨ ᱱᱮᱛᱟᱨ ᱫᱚ ᱢᱟᱱᱮ ᱟᱫᱚ ᱨᱚᱦᱚᱲ ᱫᱟᱠᱟ ᱦᱮᱸ ᱱᱟᱣᱟ ᱱᱟᱣᱟ ᱡᱚᱢᱟᱜ ᱦᱚᱸᱠᱚ ᱡᱚᱢᱮᱫ ᱜᱮᱭᱟ
ᱦᱩᱸ ᱦᱩᱸ
ᱦᱩᱸ ᱟᱫᱚᱭ ᱟᱨ ᱠᱚᱡᱮ ᱛᱮ ᱫᱚ ᱟᱢᱵᱵᱚᱛᱤ ᱠᱚ ᱚᱠᱟ ᱞᱮᱠᱟ ᱯᱟᱨᱚᱢᱮᱱᱟ
ᱦᱮᱸ ᱜᱚᱝᱠᱮ ᱢᱚᱸᱡᱽ ᱵᱟᱲᱟ ᱜᱮ ᱯᱟᱨᱚᱢ ᱟᱠᱟᱱᱟ ᱡᱟᱦᱟᱸ ᱞᱮᱠ ᱚᱱᱠᱟ ᱡᱩᱫᱤ ᱵᱚᱱ ᱢᱮᱱᱟ ᱠᱷᱟᱱᱴᱷᱟᱲ ᱵᱤᱞᱤ ᱥᱩᱠᱨᱤ ᱡᱤᱞ ᱯᱤᱴᱷᱟᱹ ᱟᱨᱦᱚᱸ ᱥᱟᱶᱛᱮ ᱟᱵᱚᱣᱟᱜ ᱥᱟᱱᱛᱟᱲ ᱥᱮᱨᱣᱟ ᱨᱮᱱᱟᱜ ᱦᱟᱺᱰᱤ
ᱦᱮᱸ ᱦᱮᱸ
ᱟᱨ ᱯᱚᱨᱚᱵᱽ ᱠᱚ ᱡᱟᱦᱟᱱᱟᱜ ᱠᱚ ᱦᱩᱭᱱᱟ ᱪᱮᱛᱟ
ᱯᱚᱨᱚᱵᱽ ᱠᱚᱫᱚ ᱚᱱᱟ ᱥᱟᱶᱛᱮ ᱡᱟᱦᱟᱸ ᱨᱚᱡᱚ ᱯᱚᱨᱚᱵᱽ ᱠᱚᱵᱚᱱ ᱢᱮᱱᱟᱜᱼᱟ ᱚᱱᱟ ᱯᱚᱨᱚᱵᱽ ᱠᱚ ᱤᱱᱟᱹ ᱥᱟᱶᱛᱮ ᱟᱭᱢᱟ ᱜᱚᱴᱟᱝ ᱜᱟᱱ ᱜᱮ ᱯᱚᱨᱚᱵᱽ ᱠᱚᱫᱚ ᱢᱮᱱᱟᱜ ᱠᱟᱫᱟ ᱟᱫᱚ ᱜᱚᱢᱠᱮ ᱥᱮᱸᱫᱽᱨᱟ ᱠᱚᱫᱚ ᱥᱮᱱ ᱵᱟᱲᱟ ᱦᱩᱭ ᱠᱟᱱᱟ ᱥᱮ ᱵᱟᱝ
ᱥᱮᱸᱫᱽᱨᱟ ᱠᱚᱫᱚ ᱱᱤᱭᱟᱹ ᱫᱷᱟᱣ ᱫᱚ ᱱᱤᱛᱚᱜ ᱫᱚ ᱵᱟᱝ ᱪᱟᱞᱟᱣ ᱦᱩᱭ ᱟᱠᱟᱱᱟ ᱟᱨ ᱚᱱᱟ ᱨᱚᱡᱚ ᱯᱚᱨᱚᱵᱽ ᱫᱚ ᱚᱱᱟ ᱠᱚᱫᱚ ᱟᱸᱡᱚᱢ ᱵᱟᱲᱟ ᱦᱩᱭ ᱠᱟᱱᱟ ᱚᱱᱟ ᱫᱚ ᱚᱠᱟ ᱞᱮᱠᱟ ᱛᱟᱦᱚᱞᱮ ᱱᱚᱣᱟ ᱠᱚᱨᱮ ᱫᱚ ᱚᱱᱠᱟ ᱨᱚᱡᱚ ᱯᱚᱨᱚᱵᱽ ᱠᱚᱫᱚ ᱵᱟᱝ ᱟᱸᱡᱚᱢ ᱵᱟᱲᱟ ᱦᱩᱭ ᱠᱟᱱᱟ ᱟᱨ ᱟᱯᱮ ᱥᱮᱫ ᱜᱮ ᱪᱮᱫ ᱚᱠᱟ ᱞᱮᱠᱟ ᱨᱚᱡᱚ ᱯᱚᱨᱚᱵᱽ ᱥᱮ ᱪᱮᱫᱠᱟ ᱚᱱᱟ ᱫᱚ ᱚᱠᱟ ᱞᱮᱠᱟ
ᱟᱪᱪᱷᱟ ᱨᱚᱡᱚ ᱯᱚᱨᱚᱵᱽ ᱢᱮᱱ ᱞᱮᱠᱷᱟᱱ ᱫᱚ ᱱᱚᱝᱠᱟ ᱦᱩᱭᱩᱜ ᱜᱮᱭᱟ ᱟᱫᱚ ᱨᱚᱡᱟᱹ ᱯᱚᱨᱚᱵᱽ ᱫᱚ ᱱᱚᱝᱠᱟ ᱱᱤᱛᱚᱜ ᱫᱚ ᱟᱵᱚ ᱥᱟᱱᱛᱟᱲ ᱠᱚᱦᱚᱸ ᱵᱚᱱ ᱢᱟᱱᱟᱣᱮᱫ ᱜᱮᱭᱟ ᱚᱱᱟ ᱠᱚᱫᱚ ᱟᱵᱚ ᱡᱟᱦᱟᱸ ᱮᱥᱴᱤ ᱮᱥᱴᱤ ᱠᱟᱥᱴ ᱥᱤᱰᱩᱞ ᱠᱟᱥᱴᱨᱤᱱ ᱡᱟᱦᱟᱸ ᱦᱩᱭᱩᱜ ᱠᱟᱱᱟ ᱠᱚ ᱮᱠᱫᱚᱢ ᱠᱷᱟᱲᱭᱟ ᱟᱨ ᱵᱟᱝ ᱞᱚᱫᱷᱟ ᱵᱚᱱ ᱢᱮᱱ ᱠᱚᱣᱟ ᱱᱩᱠᱩ ᱠᱚᱣᱟᱜ ᱢᱤᱫ ᱮ ᱡᱷᱤᱞᱣᱟᱹᱝ ᱡᱟᱦᱟᱸ ᱫᱚ ᱥᱮᱬᱟ ᱩᱥᱩᱞ ᱫᱟᱨᱮ ᱡᱷᱤᱞᱣᱟᱹᱝ ᱛᱚᱞ ᱠᱟᱛᱮᱜ ᱟᱫᱚ ᱩᱱᱠᱩ ᱚᱱᱟ ᱡᱷᱤᱞᱣᱟᱹᱝ ᱨᱮ ᱡᱷᱤᱞᱣᱟᱹᱝ ᱜᱮ ᱚᱱᱟ ᱡᱷᱤᱞᱣᱟᱹᱝ ᱚᱜ ᱜᱮ ᱦᱩᱭᱩᱜ ᱠᱟᱱᱟ ᱨᱚᱡᱚ ᱯᱚᱨᱚᱵᱽ ᱫᱚ
ᱚ ᱟᱪᱪᱷᱟ ᱟᱪᱪᱷᱟ ᱠᱟᱹᱴᱤᱡ ᱵᱚᱸᱜᱟ ᱵᱩᱨᱩ ᱠᱚ ᱡᱟᱹᱱᱤᱡ ᱪᱚᱝ ᱦᱩᱭᱩᱜᱼᱟ ᱥᱮ ᱪᱮᱫ ᱚᱠᱟᱞᱮᱠᱟ ᱵᱚᱸᱜᱟ ᱵᱩᱨᱩ ᱠᱚ ᱟᱨ
ᱵᱚᱸᱜᱟ ᱵᱩᱨᱩ ᱠᱚᱫᱚ ᱚᱱᱠᱟ ᱫᱚ ᱵᱷᱟᱹᱜᱤ ᱫᱚ ᱵᱟᱝ ᱦᱩᱭᱩᱜ ᱜᱮᱭᱟ ᱡᱩᱫᱤ ᱵᱚᱱ ᱢᱮᱱᱟ ᱡᱟᱦᱟᱸ ᱠᱚ ᱧᱮᱞ ᱵᱟᱲᱟ ᱦᱩᱭ ᱠᱟᱱᱟ ᱥᱮ ᱯᱩᱨᱟᱹ ᱦᱟᱺᱰᱤ ᱦᱟᱺᱰᱤ ᱡᱤᱞ ᱯᱤᱴᱷᱟᱹ ᱠᱟᱱᱴᱷᱟᱲ ᱱᱚᱣᱟ ᱠᱚ ᱵᱚᱸᱜᱟ ᱵᱩᱨᱩ ᱠᱟᱛᱮᱜ ᱫᱤᱱ ᱠᱚ ᱯᱟᱨᱚᱢ ᱠᱟᱜ
ᱟᱪᱪᱷᱟ ᱟᱪᱪᱷᱟ ᱟᱪᱪᱷᱟ ᱪᱟᱞᱟᱜ ᱦᱩᱭᱩᱜᱼᱟ ᱛᱟᱦᱚᱞᱮ ᱧᱮᱞ ᱟᱜᱩᱭ ᱦᱩᱭᱩᱜ ᱼᱟ
ᱱᱤᱥᱪᱳᱭ ᱱᱤᱥᱪᱳᱭ ᱱᱚᱣᱟ ᱦᱚᱸ ᱢᱚᱱᱮ ᱦᱩᱭᱩᱜ ᱠᱟᱱᱟ ᱢᱤᱫᱴᱟᱝ ᱫᱟᱬᱟᱱ ᱡᱟᱭᱜᱟ ᱨᱮ ᱟᱹᱨᱩ ᱨᱮᱱᱟᱜ ᱠᱟᱛᱷᱟ ᱡᱟᱦᱟᱸ ᱞᱮᱠᱟ ᱱᱚᱣᱟ ᱫᱚ ᱟᱵᱚ ᱥᱟᱱᱛᱟᱲ ᱥᱮᱨᱣᱟ ᱨᱮ ᱡᱩᱫᱤ ᱦᱚᱸ ᱛᱟᱦᱮᱸ ᱠᱟᱱᱟ ᱟᱫᱚ ᱚᱱᱟ ᱠᱚᱫᱚ ᱱᱤᱛᱚᱜ ᱫᱚ ᱦᱟᱹᱯᱤᱫᱚᱜ ᱠᱟᱱᱟ ᱛᱚ ᱚᱱᱟ ᱠᱚ ᱢᱤᱫᱴᱟᱝ ᱥᱟᱵ ᱫᱚᱦᱚ ᱠᱟᱜ ᱠᱷᱟᱱ ᱫᱚ ᱢᱤᱫᱴᱮᱱ ᱟᱵᱚᱣᱟᱜ ᱥᱚᱝᱥᱠᱨᱤᱛᱤ ᱞᱟᱠᱪᱟᱨ ᱞᱮᱠᱟᱛᱮ ᱛᱟᱦᱮᱸ ᱫᱚ ᱚᱱᱟ ᱚᱱᱟ ᱵᱟᱠᱷᱨᱟ ᱛᱮ ᱱᱚᱚᱱᱠᱟ ᱦᱚᱸ ᱯᱞᱮᱱᱤᱝ ᱜᱟᱱᱚᱜᱼᱟ ᱯᱚᱫᱚᱠᱷᱮᱯ ᱦᱟᱛᱟᱣ ᱦᱩᱭᱩᱜᱼᱟ ᱡᱮ ᱵᱟᱝᱢᱟ ᱦᱟᱯᱮᱱ ᱫᱤᱱ ᱦᱤᱞᱳᱜ ᱚᱱᱟ ᱢᱤᱫᱴᱮᱱ ᱴᱩᱨᱤᱥᱴ ᱨᱮ ᱟᱹᱜᱩᱭ ᱦᱩᱭᱩᱜᱼᱟ
ᱦᱩᱸ ᱦᱩᱸ ᱢᱟᱱᱮ ᱵᱷᱟᱜᱮ ᱧᱚᱜ ᱜᱚᱝᱠᱮ ᱢᱟᱱᱮ ᱦᱚᱲ ᱠᱚᱦᱚᱸ ᱧᱮᱧᱮᱞ ᱠᱚ ᱦᱤᱡᱩᱜ ᱢᱟ ᱯᱚᱨᱚᱵ ᱠᱚᱦᱚᱸ ᱦᱩᱭᱩᱜ ᱢᱟ ᱚᱱᱠᱟ ᱧᱚᱜ
ᱦᱩᱸ ᱦᱩᱸ ᱜᱚᱝᱠᱮ ᱚᱱᱠᱟ
ᱟᱨᱠᱷᱟᱱ ᱚᱱᱟ ᱯᱚᱨᱚᱵᱽ ᱠᱚ ᱯᱟᱸᱡᱟ ᱛᱟᱦᱮᱱᱟ ᱟᱨ ᱮ ᱦᱚᱲ ᱠᱚᱦᱚᱸ ᱧᱮᱧᱮᱞ ᱠᱚ ᱦᱤᱡᱩᱠᱚᱜᱼᱟ ᱟᱨ ᱚᱱᱟ ᱥᱮᱨᱣᱟ ᱵᱟᱧᱪᱟᱜᱼᱟ ᱟᱨᱪ ᱦᱚᱸ ᱦᱩᱭᱩᱜᱼᱟ
ᱟᱹᱰᱤ ᱡᱚᱛᱷᱟᱛ ᱠᱟᱛᱷᱟ ᱵᱤᱱ ᱢᱮᱱ ᱠᱮᱫᱟ ᱟᱫᱚ ᱜᱚᱝᱠᱮ ᱱᱚᱝᱠᱟ ᱡᱟᱦᱟᱸ ᱟᱵᱚ ᱥᱟᱱᱛᱟᱲ ᱥᱟᱶᱛᱟ ᱨᱮ
ᱦᱩᱸ ᱦᱩᱸ
ᱡᱟᱦᱟᱸ ᱞᱮᱠᱟ ᱢᱤᱫᱴᱮᱱ ᱟᱵᱚ ᱥᱟᱱᱛᱟᱲ ᱦᱚᱲ ᱠᱚ ᱢᱤᱫᱴᱮᱱ ᱟᱛᱳ ᱨᱮ ᱛᱟᱦᱮᱱ ᱠᱚᱨᱛᱮ ᱜᱮᱞᱮ ᱟᱵᱚ ᱥᱟᱱᱛᱟᱲ ᱟᱹᱛᱩ ᱫᱚ ᱵᱮᱲᱟ ᱨᱟᱠᱟᱵ ᱵᱮᱲᱟ ᱦᱟᱹᱥᱩᱨ ᱜᱮ ᱦᱩᱭᱩᱜ ᱜᱮᱭᱟ ᱛᱚ ᱛᱟᱦᱚᱞᱮ ᱱᱚᱣᱟ ᱟᱛᱳ ᱨᱮ ᱛᱟᱦᱮᱱ ᱵᱟᱠᱷᱨᱟ ᱢᱤᱫᱴᱮᱱ ᱟᱛᱳ ᱡᱩᱢᱤᱫ ᱫᱚᱦᱚᱭ ᱞᱟᱹᱜᱤᱫ ᱛᱮ ᱡᱟᱦᱟᱸ ᱞᱮᱠᱟ ᱢᱟᱺᱡᱷᱤ ᱱᱟᱭᱠᱮ ᱡᱚᱜᱽ ᱢᱟᱺᱡᱷᱤ ᱯᱟᱨᱟᱱᱤᱠ ᱜᱚᱰᱮᱛ ᱱᱩᱠᱩ ᱠᱚᱠᱚ ᱞᱟᱜᱟᱜ ᱜᱮᱭᱟ ᱵᱟᱝ ᱱᱩᱠᱩ ᱠᱚ ᱟᱛᱮᱜ ᱜᱮ ᱢᱤᱫᱴᱮᱱ ᱟᱹᱛᱩ ᱨᱮᱱᱟᱜ ᱫᱟᱲᱮ ᱠᱮᱴᱮᱡ ᱛᱟᱦᱮᱱᱟ ᱚᱱᱟ ᱥᱟᱶᱛᱮ ᱟᱛᱳ ᱨᱮᱱ ᱦᱚᱲ ᱠᱚᱦᱚᱸ ᱟᱹᱰᱤ ᱠᱮᱴᱮᱡ ᱠᱮᱴᱮᱡ ᱠᱚ ᱛᱟᱦᱮᱱᱟ
ᱦᱩᱸ ᱦᱩᱸ
ᱦ ᱜᱚᱝᱠᱮ ᱟᱯᱮ ᱥᱮᱫ ᱫᱚ ᱚᱱᱠᱟ ᱪᱮᱫ ᱠᱚ ᱧᱮᱞᱚᱜ ᱜᱮᱭᱟ ᱥᱮ ᱵᱟᱝ ᱵᱚᱞᱛᱮ ᱟᱯᱮᱭᱟᱜ ᱟᱹᱛᱩ ᱫᱤᱥᱚᱢ ᱨᱮᱱᱟᱜ ᱞᱟᱭᱼᱞᱟᱠᱪᱟᱨ ᱠᱚ ᱪᱮᱫᱠᱟ
ᱦᱳᱭ ᱚᱱᱠᱟ ᱜᱮ ᱢᱟᱱᱮ ᱮᱜ ᱟᱛᱳ ᱢᱚᱬᱮ ᱦᱚᱲ ᱠᱚ ᱡᱟᱦᱟᱸᱭ ᱢᱟᱺᱡᱷᱤ ᱛᱟᱨᱯᱚᱨ ᱯᱟᱨᱟᱱᱤᱠ ᱡᱚᱜᱽ ᱢᱟᱺᱡᱷᱤ ᱱᱟᱭᱠᱮ ᱟᱨ ᱜᱚᱰᱮᱛ ᱟᱨ ᱩᱱᱠᱩ ᱠᱚ ᱟᱨᱠᱤ ᱡᱟᱦᱟᱸ ᱠᱚ ᱡᱟᱦᱟᱸ ᱠᱟᱹᱢᱤ ᱠᱟᱹᱢᱤ ᱛᱮ ᱠᱚ ᱟᱠᱚ ᱟᱠᱚᱣᱟᱜ ᱠᱟᱹᱢᱤ ᱛᱮ
ᱟᱪᱪᱷᱟ ᱡᱟᱦᱟᱸ ᱞᱮᱠᱟ ᱧᱮᱞᱚᱜ ᱠᱟᱱᱟ ᱱᱟᱭᱠᱮ ᱫᱚ ᱜᱚᱨᱚᱢ ᱨᱮᱱ ᱵᱚᱸᱜᱟᱭ ᱥᱮᱵᱟ ᱠᱚᱣᱟ ᱜᱚᱰᱮᱛ ᱫᱚ ᱫᱷᱩᱠ ᱵᱤᱯᱚᱫ ᱠᱟᱛᱷᱟ ᱚᱲᱟᱜ ᱚᱲᱟᱜ ᱮ ᱞᱟᱹᱭ ᱟᱹᱪᱩᱨᱟ ᱛᱮ ᱢᱤᱫ ᱴᱷᱮᱱ ᱠᱚ ᱡᱟᱣᱨᱟᱜᱼᱟ ᱢᱟᱺᱡᱷᱤᱭᱟᱜ ᱫᱚ ᱱᱚᱛᱮᱱ ᱡᱟᱦᱟᱸ ᱫᱚᱛᱳ ᱨᱤᱱᱤᱡ ᱠᱷᱟᱢ ᱠᱷᱩᱱᱴᱤ ᱵᱚᱱ ᱢᱮᱱᱟᱭ ᱠᱟᱱᱟ ᱩᱱᱤ ᱤᱱᱟᱹ ᱥᱟᱶᱛᱮ ᱟᱸ ᱯᱟᱨᱟᱱᱤ ᱜᱚᱵᱮᱛ ᱱᱩᱠᱩ ᱫᱚ ᱠᱚ ᱜᱚᱲᱚ ᱜᱚᱯᱚᱲᱚ ᱦᱚᱲ ᱟᱸ
ᱦᱩᱸ
ᱡᱟᱦᱟᱸ ᱱᱚᱸᱰᱮ ᱠᱷᱚᱱ ᱟᱵᱚ ᱵᱚᱱ ᱧᱮᱞᱮᱜᱼᱟ ᱠᱩᱰᱟᱹᱢ ᱱᱟᱭᱠᱮ ᱢᱤᱫᱴᱮᱱ ᱠᱟᱛᱷᱟ ᱛᱰᱳᱝᱚᱜᱼᱟ ᱟᱫᱚ ᱠᱩᱰᱟᱹᱢ ᱱᱟᱭᱠᱮ ᱫᱚ ᱱᱚᱝᱠᱟ ᱠᱟᱱᱟ ᱟᱵᱚ ᱡᱟᱦᱟᱸ ᱥᱟᱱᱛᱟᱲ ᱥᱮᱨᱣᱟ ᱨᱮ ᱥᱮᱸᱫᱽᱨᱟ ᱨᱮᱱᱟᱜ ᱠᱟᱛᱷᱟ ᱢᱮᱱᱟᱜ ᱟᱠᱟᱫᱟ ᱫᱚ ᱱᱚᱣᱟ ᱥᱮᱸᱫᱽᱨᱟ ᱡᱟᱦᱟᱸ ᱫᱚ ᱟᱵᱚᱨᱮᱱ ᱫᱚ ᱛᱮᱛᱤᱥ ᱠᱳᱴᱤ ᱵᱚᱸᱜᱟ ᱛᱚ ᱛᱟᱦᱚᱞᱮ ᱚᱱᱠᱟ ᱜᱮ ᱵᱷᱮᱜᱟᱨ ᱵᱷᱮᱜᱟᱨ ᱦᱚᱲ ᱵᱚᱱ ᱥᱮᱵᱟ ᱠᱚᱣᱟ ᱟᱫᱚ ᱧᱮᱞᱚᱜ ᱠᱟᱱᱟ ᱥᱮᱸᱫᱽᱨᱟ ᱵᱚᱸᱜᱟ ᱦᱚᱸ ᱢᱤᱫᱴᱮᱱ ᱢᱮᱱᱟᱭ ᱛᱟᱵᱚᱱᱟ ᱟᱫᱚ ᱩᱱᱤ ᱥᱟᱫᱽᱨᱟ ᱵᱚᱸᱜᱟ ᱫᱚ ᱩᱱᱤ ᱦᱚᱛᱚ ᱵᱚᱸᱜᱟᱭ ᱦᱩᱭᱩᱜᱼᱟ ᱡᱟᱦᱟᱸ ᱡᱟᱦᱟᱸ ᱞᱮᱠᱟ ᱥᱮᱸᱫᱽᱨᱟ ᱵᱚᱱ ᱪᱟᱞᱟᱜᱼᱟ ᱥᱮᱸᱫᱽᱨᱟ ᱪᱟᱞᱟᱣ ᱠᱟᱛᱮ ᱡᱮᱢᱚᱱ ᱛᱚᱦᱚᱜ ᱦᱟᱸᱲᱟᱜ ᱮᱸ ᱚᱱᱟ ᱠᱚ ᱡᱟᱛᱮ ᱟᱞᱚ ᱛᱟᱵᱚᱱ ᱠᱩᱞ ᱵᱟᱱᱟ ᱛᱤᱭᱟᱜ ᱠᱩᱞ ᱵᱟᱱᱟ ᱢᱚᱪᱟ ᱠᱷᱚᱱ ᱵᱟᱧᱪᱟᱣ ᱨᱮ ᱫᱚᱦᱚ ᱚᱱᱟ ᱠᱚ ᱤᱭᱟᱹ ᱛᱮ ᱡᱟᱦᱟᱸ ᱞᱮᱠᱟ ᱠᱩᱰᱟᱹᱢ ᱱᱟᱭᱠᱮ ᱫᱚ ᱵᱩᱞ ᱢᱟᱭᱟᱢᱮ ᱵᱚᱸᱜᱟᱭᱟ᱾
ᱦᱮᱸ ᱦᱮᱸ
ᱵᱞ ᱢᱟᱭᱟᱢᱮ ᱵᱚᱸᱜᱟᱭᱟ ᱩᱱᱤᱭᱟᱜ ᱵᱚᱸᱜᱟ ᱩᱱᱤᱭᱟᱜ ᱢᱟᱭᱟᱢ ᱵᱚᱸᱜᱟ ᱛᱟᱞᱟ ᱛᱮᱜᱮ ᱩᱱᱠᱩ ᱠᱚᱫᱚ ᱡᱟᱹᱯᱩᱫ ᱨᱮ ᱫᱚᱦᱚ ᱠᱟᱠᱚᱣᱟᱭ ᱟᱫᱚ ᱠᱩ ᱫᱟᱬᱟᱱ ᱠᱚᱫᱚ ᱵᱚᱱ ᱠᱩᱥᱤ ᱵᱟᱲᱟᱜ ᱜᱮᱭᱟ ᱥᱮ ᱵᱟᱝ?
ᱦᱳᱭ ᱫᱟᱬᱟ ᱠᱚᱫᱚ ᱦᱮᱸ ᱟᱫᱚ ᱚᱱᱟ ᱵᱩᱞ ᱢᱮᱟᱭᱟ ᱚᱱᱟ ᱨᱮᱭᱟᱜ ᱠᱟᱛᱷᱟᱜ ᱞᱟᱹᱭ ᱞᱟᱫ ᱜᱮ ᱢᱟᱱᱮ ᱡᱟᱦᱟᱸ ᱛᱟᱵᱚᱱᱟᱭ ᱩᱱᱤ ᱢᱟ ᱢᱟᱱᱮ ᱩᱱᱤ ᱫᱚᱭ ᱵᱚᱸᱜᱟᱭᱟ ᱩᱱᱤ ᱫᱚ ᱡᱟᱦᱟᱸᱭ ᱟᱵᱚᱨᱮᱱ ᱡᱟᱦᱟᱭ ᱥᱟᱫᱷᱟᱨᱚᱱ ᱵᱚᱸᱜᱟ ᱠᱚ ᱩᱱᱠᱩ ᱠᱚᱭ ᱵᱚᱸᱜᱟ ᱟᱠᱚ ᱠᱟᱱᱟ ᱠᱤᱱᱛᱩ ᱚᱱᱟ ᱵᱮᱜᱚᱨ ᱦᱚᱸ ᱡᱟᱦᱟᱸᱭ ᱟᱨᱠᱤ ᱠᱟᱹᱴᱤᱡ ᱫᱟᱲᱮ ᱧᱚᱜ ᱠᱚ ᱢᱤᱫ ᱜᱷᱟᱹᱲᱤ ᱛᱮ ᱵᱟᱠᱚ ᱥᱟᱢᱴᱟᱜ ᱚᱱᱠᱟᱱ ᱵᱚᱸᱜᱟ ᱠᱚ ᱚᱱᱟ ᱫᱚ ᱟᱨ ᱢᱟᱱᱮ
ᱠᱩᱰᱟᱹᱢ ᱱᱟᱭᱠᱮ ᱠᱚ ᱠᱩᱰᱟᱹᱢ ᱱᱟᱭᱠᱮ ᱵᱚᱸᱜᱟ ᱟᱭᱟᱭ ᱟᱨᱠᱤ
ᱦᱮᱸ ᱦᱮᱸ
ᱩᱱᱤ ᱠᱚ ᱩᱱᱤᱜᱮ ᱯᱮᱨᱮᱡ ᱩᱢᱟᱹᱲ ᱠᱟᱠᱚᱣᱟᱭ᱾
ᱦᱩᱸ ᱦᱩᱸ ᱫᱚ ᱟᱫᱚᱢ ᱟᱫᱚᱢ ᱵᱚᱸᱜᱟ ᱫᱚ ᱢᱟᱱᱮ ᱠᱚ ᱠᱟᱹᱴᱤᱡ ᱵᱮᱥᱤ ᱧᱚᱜ ᱜᱮ ᱫᱟᱲᱮ ᱜᱮᱭᱟ ᱠᱚ᱾ ᱟᱨ ᱟᱱᱮ ᱥᱟᱢᱴᱟᱣ ᱦᱚᱸ ᱵᱟᱠᱚ ᱥᱟᱢᱴᱟᱣ ᱜᱚᱫᱚᱜᱼᱟᱚ ᱢᱤᱫ ᱜᱷᱟᱹᱲᱤᱡᱛᱮ ᱤᱱᱟᱹᱛᱮ ᱟᱨᱠᱤ
ᱦᱮᱸ ᱟᱫᱚ ᱜᱚᱝᱠᱮ ᱡᱟᱦᱟᱸ ᱡᱟᱦᱟᱸ ᱢᱮᱱᱚᱜᱚᱜᱼᱟ ᱟᱡᱳᱫᱤᱭᱟᱹ ᱵᱩᱨᱩ ᱵᱤᱨ ᱥᱮᱸᱫᱽᱨᱟ᱾ ᱜᱚᱝᱠᱮ ᱟᱫᱚ ᱥᱮᱱ ᱵᱟᱲᱟ ᱦᱩᱭᱩ ᱟᱠᱟᱱᱟ ᱥᱮ ᱵᱟᱝ?
ᱟᱨ ᱚᱱᱟ ᱫᱚ ᱟᱸᱡᱚᱢ ᱫᱚ ᱟᱸᱡᱚᱢ ᱵᱟᱲᱟ ᱦᱩᱭ ᱟᱠᱟᱱᱟ ᱟᱫᱚ ᱮᱠᱷᱚᱱᱳ ᱟᱣᱨᱤ ᱪᱟᱞᱟᱣ ᱜᱚᱫᱚᱜ ᱦᱩᱭᱩᱜᱼᱟ᱾ ᱦᱮᱸ ᱪᱟᱞᱟᱣ ᱨᱮᱭᱟᱜ ᱤᱭᱟᱹ ᱫᱚ ᱢᱮᱱᱟᱜᱼᱟ ᱢᱚᱱᱮ ᱠᱚᱫᱚ ᱢᱮᱱᱟᱜᱼᱟ ᱟᱸᱡᱚᱢ ᱦᱩᱭ ᱟᱠᱟᱱᱟ ᱜᱳᱞ ᱵᱩᱨᱩ ᱠᱚ ᱟᱨᱚᱸ ᱟᱹᱰᱤᱜᱟᱱ ᱠᱟᱹᱦᱱᱤ ᱠᱚ ᱟᱡᱚᱢ ᱫᱚ ᱟᱡᱚᱢ ᱠᱟᱱᱟ ᱚ ᱚᱱᱟ
ᱥᱤᱛ ᱥᱤᱛ ᱥᱩᱛᱟᱹᱢ ᱪᱟᱹᱣᱨᱤ ᱜᱳᱞ ᱵᱩᱱᱩᱢ
ᱦᱮᱸ
ᱟᱹᱰᱤ ᱧᱩᱛᱩᱢᱟᱱ ᱧᱩᱛᱩᱢᱟᱱ ᱡᱤᱱᱤᱥ ᱠᱚᱜᱮ ᱢᱮᱱᱟᱜ ᱟᱠᱟᱫᱟ᱾
ᱦᱮ ᱟᱡᱚᱢ ᱦᱳᱭ ᱟᱠᱟᱱᱟ ᱡᱮ ᱚᱱᱟ ᱜᱚᱞ ᱫᱚ ᱢᱟᱱᱮ ᱢᱤᱫ ᱥᱟᱦᱮᱫ ᱛᱮ ᱜᱚᱞ ᱟᱹᱪᱩᱨ ᱦᱩᱭᱩᱜᱼᱟ ᱟᱹᱪᱩᱨ ᱞᱮᱠᱷᱟᱱ ᱠᱷᱟᱱ ᱚᱲᱟᱜ ᱨᱮᱭᱟᱜ ᱢᱟᱱᱮ ᱤᱭᱟᱹ ᱠᱚᱦᱚᱢ ᱟᱸᱡᱚᱢᱟ ᱚᱲᱟᱜ ᱨᱮᱭᱟᱜ ᱵᱩᱡᱷᱟᱹᱣ ᱜᱮᱭᱟᱢ
ᱦᱳᱭ ᱜᱚᱢᱠᱮ ᱱᱚᱣᱟ ᱫᱚ ᱯᱟᱹᱦᱤᱞ ᱦᱟᱯᱲᱟᱢᱟᱜ ᱠᱟᱛᱷᱟ ᱞᱮᱠᱟᱛᱮ ᱱᱚᱣᱟ ᱫᱚ ᱥᱟᱹᱨᱜᱮ
ᱦᱩᱸ
ᱟᱹᱰᱤ ᱧᱩᱢᱟᱱᱟᱜ ᱜᱮᱭᱟ ᱥᱮ ᱥᱟᱹᱨᱤᱱᱟᱜ ᱜᱮ ᱠᱟᱱ ᱛᱟᱦᱮᱸ ᱠᱟᱱᱟ ᱟᱫᱚ ᱜᱚᱝᱠᱮ ᱡᱩᱫᱤ ᱵᱚᱱ ᱢᱮᱱᱟ ᱟᱵᱚ ᱱᱚᱝᱠᱟ ᱡᱚᱢ ᱧᱩ ᱡᱟᱦᱟᱸᱮ ᱞᱮᱠᱟ ᱟᱵᱚ ᱯᱟᱹᱦᱤᱞ ᱫᱚ ᱪᱮᱫ ᱠᱚᱵᱚᱱ ᱡᱚᱢ ᱧᱩ ᱵᱟᱲᱟᱭ ᱛᱟᱦᱮᱸᱫ ᱡᱮᱢᱚᱱ ᱧᱮᱞ ᱜᱟᱱᱚᱜᱼᱟ ᱥᱜᱟᱫ ᱪᱟᱣᱞᱮ ᱯᱟᱹᱦᱤᱞ ᱢᱟᱱᱮ ᱱᱚᱣᱟ ᱫᱷᱟᱹᱨᱛᱤ ᱯᱩᱨᱤ ᱨᱮ ᱡᱚᱠᱷᱚᱱ ᱡᱤᱣᱤ ᱡᱚᱱᱚᱢᱮ ᱮᱱᱟ ᱟᱫᱚ ᱡᱚᱼ ᱵᱤᱞᱤ ᱡᱚᱢ ᱠᱟᱛᱮ ᱛᱚ ᱵᱟᱝᱵᱚᱱ ᱵᱟᱧᱪᱟᱣ ᱫᱟᱲᱮᱭᱟᱜᱼᱟ ᱾ ᱛᱟᱦᱚᱞᱮ ᱥᱟᱜᱟᱫ ᱪᱟᱣᱞᱮ ᱥᱟᱜᱟᱫ ᱪᱟᱣᱞᱮ ᱱᱚᱣᱟ ᱯᱤᱞᱪᱩ ᱦᱮᱲ ᱯᱤᱞᱤᱩ ᱠᱩᱲ ᱦᱟᱺᱰᱤ ᱠᱤᱱ ᱫᱚᱦᱚ ᱞᱮᱫᱟ ᱩᱱᱨᱮ ᱟᱹᱠᱤᱱ ᱚᱱᱟ ᱦᱟᱺᱰᱤ ᱛᱮ ᱧᱩ ᱵᱩᱞ ᱠᱟᱛᱮᱮᱫ ᱩ ᱥᱟᱛᱷᱳ ᱠᱚᱲᱟ ᱥᱟᱛᱷᱳ ᱠᱩᱲᱤ ᱠᱤᱱ ᱡᱟᱱᱟᱢ ᱞᱮᱫ ᱠᱚᱣᱟ ᱚᱵᱮᱸ ᱡᱟᱱᱟᱢ ᱛᱟᱭᱚᱢ ᱡᱟᱱᱟᱢ ᱛᱟᱭᱚᱢ ᱱᱩᱠᱩᱜ ᱜᱮ ᱟᱫᱚ ᱟᱠᱚ ᱟᱠᱚ ᱜᱮ ᱵᱚᱭᱦᱟ ᱵᱚᱭᱦᱟ ᱵᱟᱯᱞᱟ ᱠᱟᱛᱮ ᱛᱮᱦᱮᱧ ᱟᱵᱚ ᱱᱚᱣᱟ ᱢᱟᱹᱱᱢᱤ ᱵᱚᱱ ᱥᱤᱨᱡᱚᱱ ᱟᱠᱟᱱ
ᱦᱩᱸ ᱦᱩᱸ ᱦᱩᱸ
ᱟᱫᱚ ᱠᱟᱛᱷᱟ ᱢᱮᱱᱚᱜ-ᱚᱜ ᱟᱵᱚ ᱡᱟᱦᱟᱸ ᱞᱮᱠᱟ ᱵᱟᱯᱞᱟ ᱵᱷᱟᱸᱰᱟᱱ ᱡᱚᱢᱥᱤᱢ ᱡᱚᱢᱥᱤᱢ ᱱᱩᱭ ᱟᱵᱽᱜᱮ
ᱦᱮᱸ ᱦᱮᱸ
ᱥᱚᱨᱦᱟᱭ ᱵᱚᱸᱜᱟ ᱟᱭᱢᱟ ᱞᱮᱠᱟᱱ ᱵᱚᱸᱜᱟ ᱵᱩᱨᱩ ᱠᱚ ᱢᱮᱱᱟᱜ ᱟᱠᱟᱫ ᱛᱟᱵᱚᱱᱟ ᱾ ᱟᱫᱚ ᱯᱟᱦᱤᱞ ᱡᱟᱦᱟ ᱞᱮᱠᱟ ᱠᱩᱲᱤ ᱦᱚᱯᱚᱱ ᱠᱚᱫᱚ ᱚᱲᱟᱜ ᱠᱚᱨᱮ ᱠᱚ ᱛᱟᱦᱮᱸᱱᱟ ᱟᱨ ᱠᱚᱲᱟ ᱦᱚᱯᱚᱱ ᱠᱚᱫᱚ ᱥᱮᱸᱫᱽᱨᱟ ᱠᱚ ᱪᱟᱞᱟᱜ ᱠᱟᱱ ᱾
ᱵᱟᱭᱨᱮ ᱠᱟᱹᱢᱤ ᱫᱚ
ᱩ ᱦᱩ ᱟᱫᱚ ᱩᱱᱨᱮ ᱩ ᱩ ᱟᱫᱚ ᱩᱱᱨᱮ ᱡᱟᱦᱟᱸ ᱡᱚᱼ ᱵᱤᱞᱤ ᱠᱚᱠᱚ ᱟᱹᱜᱩ ᱛᱟᱨᱟᱭᱮᱫ ᱛᱟᱦᱮᱸ ᱡᱚᱜ ᱡᱤᱞ ᱡᱤᱞ ᱥᱟᱨᱣᱟ ᱡᱤᱞ ᱠᱚ ᱞᱟᱹᱭ ᱢᱟᱠᱚ ᱠᱚ ᱜᱮᱭᱟ ᱛᱚ ᱚᱱᱟ ᱥᱟᱶᱛᱮ ᱛᱮᱨᱮᱞ ᱛᱟᱨᱚᱵ ᱢᱮᱨᱞᱮ ᱵᱷᱩᱨᱞᱩ ᱠᱷᱟᱢ ᱟᱞᱩ ᱪᱩᱱ ᱟᱞᱩ ᱠᱤᱫᱩ ᱟᱲᱟᱜ ᱢᱟᱴᱷᱟ ᱟᱲᱟᱜ ᱵᱟᱣᱞᱟ ᱱᱚᱣᱟ ᱠᱚᱦᱚᱸ ᱠᱚ ᱠᱟᱹᱢᱤ ᱛᱚᱨᱟᱭᱮᱫ ᱛᱟᱦᱮᱸᱫ ᱾ ᱚᱱᱠᱟ ᱠᱟᱛᱮᱫ ᱟᱠᱚᱣᱟᱜ ᱡᱤᱵᱚᱱ ᱠᱚᱠᱚ ᱡᱤᱭᱚᱱ ᱡᱤᱭᱚᱱ ᱠᱚᱠᱚ ᱡᱤᱵᱚᱱ ᱡᱟᱯᱚᱱ ᱞᱮᱫ ᱛᱟᱦᱮᱸ ᱡᱚᱜ
ᱦᱮᱸ ᱦᱩᱸ ᱦᱩᱸ
ᱟᱫᱚ ᱜᱚᱢᱠᱮ ᱟᱹᱵᱤᱱ ᱱᱚᱝᱠᱟ ᱵᱟᱲᱟᱭ ᱢᱮᱱᱟᱜ ᱛᱟᱹᱵᱤᱱᱟ ᱯᱟᱨᱚᱵᱽ ᱵᱟᱨᱮᱛᱮ ᱡᱟᱦᱟ ᱞᱮᱠᱟ ᱥᱚᱦᱨᱟᱭ ᱯᱟᱨᱟᱵᱽ ᱵᱟᱦᱟ ᱯᱟᱨᱟᱵᱽ ᱢᱟᱜ-ᱢᱚᱬᱮ ᱯᱟᱨᱟᱵᱽ ᱥᱟᱠᱨᱟᱛ
ᱦᱮᱸ ᱦᱩᱸ ᱦᱩᱸ ᱦᱮᱸ ᱟᱵᱚᱣᱟᱜ ᱯᱚᱨᱚᱵᱽ ᱢᱟ ᱢᱟᱱᱮ ᱟᱹᱰᱤ ᱜᱟᱱ ᱢᱟᱱᱮ
ᱮ ᱚᱱᱟ ᱡᱟᱦᱟ ᱜᱮᱞᱵᱟᱨ ᱵᱚᱸᱜᱟ ᱢᱮᱱᱟᱜ ᱟᱠᱟᱫ ᱛᱟᱵᱚᱱᱟ ᱜᱮᱞᱵᱟᱨ ᱜᱚᱴᱟᱝ ᱜᱟᱱ ᱜᱮ ᱯᱚᱨᱚᱵᱽ ᱢᱮᱱᱟᱜ ᱟᱠᱟᱜᱼᱟ
ᱦᱩᱸ ᱦᱩᱸ ᱦᱩᱸ ᱦᱩᱸ ᱯᱚ-ᱯᱚᱨᱚᱵᱽ ᱢᱟᱱᱮᱫᱚᱜ ᱤᱭᱟᱹ ᱠᱷᱚᱱ ᱫᱚ ᱪᱟᱸᱫᱳ ᱫᱚ
ᱟᱪᱪᱷᱟ ᱟᱫᱚ ᱜᱚᱝᱠᱮ ᱪᱟᱞᱟᱣ ᱵᱟᱲᱟ ᱦᱩᱭ ᱠᱟᱱᱟ ᱟᱯᱮ ᱥᱮᱫ ᱥᱚᱨᱦᱟᱭ ᱠᱚᱯᱮ ᱯᱚᱨᱚᱵᱽ ᱵᱟᱲᱟᱜ-ᱟ ᱪᱮ ᱵᱟᱝ?
ᱵᱟᱦᱟ ᱠᱚ ᱦᱩᱭᱩᱜ ᱜᱮᱭᱟ ᱚᱨ ᱢᱟᱜ ᱢᱚᱬᱮ ᱱᱤᱛᱚᱜ ᱢᱟ ᱢᱟᱱᱮ ᱵᱟᱦᱟ ᱥᱚᱦᱚᱨᱟᱭ ᱠᱚᱨᱮᱱᱟᱜ ᱜᱮ ᱢᱟᱱᱮ ᱚᱠᱛᱮ ᱪᱟᱞᱟᱜ
ᱟᱪᱪᱷᱟ ᱟᱪᱪᱷᱟ ᱟᱭᱢᱟ ᱥᱟᱨᱦᱟᱣ ᱜᱚᱝᱠᱮ ᱟᱵᱤᱱᱟᱜ ᱢᱚᱪᱟ ᱠᱷᱚᱱ ᱟᱹᱰᱤ ᱫᱟᱢᱟᱱ ᱫᱟᱢᱟᱱ ᱠᱟᱛᱷᱟ ᱞᱤᱧ ᱟᱸᱡᱚᱢ ᱠᱮᱫᱟ ᱟᱨ ᱟᱹᱰᱤ ᱨᱟᱹᱥᱠᱟᱹ ᱟᱹᱰᱤ ᱢᱚᱸᱡᱽ ᱞᱤᱧ ᱟᱹᱭᱠᱟᱹᱣ ᱠᱮᱫᱟ ᱾ ᱟᱭᱢᱟ ᱜᱩᱱ ᱢᱟᱱᱟᱣ ᱥᱟᱨᱦᱟᱣ ᱥᱟᱶᱛᱮ ᱥᱟᱹᱜᱩᱱ